ᱠᱚ ᱜᱮ
ᱞᱮ ᱜᱚᱝᱠᱮ ᱪᱮᱫ ᱞᱮᱠᱟ ᱢᱮᱱᱟᱜ ᱵᱤᱱᱟ?
ᱱᱚᱜᱼᱭ ᱮᱠᱷᱚᱱ ᱫᱚ ᱱᱟᱯᱟᱭ ᱵᱟᱲᱟ ᱜᱮᱦᱟᱸᱜ, ᱟᱵᱮᱱ ᱜᱮ ᱪᱮᱜ ᱞᱮᱠᱟ?
ᱦᱮᱸ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾
ᱚᱸᱚᱲᱟᱜ ᱦᱚᱲ ᱠᱚ
ᱦᱮᱸ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱫ ᱠᱚᱣᱟ ᱱᱤᱛ ᱫᱷᱵᱤᱡ ᱫᱚ᱾
ᱟᱪᱪᱷᱟ ᱩᱸ
ᱛᱟᱦᱞᱮ ᱜᱚᱝᱠᱮ ᱠᱤᱫᱩᱵ ᱠᱚ ᱡᱚᱢ ᱦᱩᱭᱮᱱᱟ ᱥᱮ ᱵᱟᱝ?
ᱠᱤᱫᱩᱜ ᱱᱚᱜᱼᱚᱭ ᱱᱮ ᱜᱮ ᱡᱚᱢ ᱦᱩᱭ ᱱᱟ
ᱟᱪᱪᱷᱟ ᱟᱪᱪᱷᱟ ᱛᱟᱦᱚᱞᱮ ᱪᱮᱫ ᱩᱛᱩ ᱦᱩᱭᱞᱮᱱ ᱛᱟᱦᱮᱸᱫ ᱪᱮᱫ ᱩᱛᱩ ᱦᱩᱭᱞᱮᱱ ᱛᱟᱦᱮᱸᱫ ᱛᱮᱦᱮᱱ ᱫᱚ
ᱩᱛᱩ ᱛᱤᱦᱤᱱ ᱫᱚ ᱦᱩᱭ ᱞᱮᱱᱟ ᱤᱭᱟᱹ ᱵᱷᱤᱱᱰᱤ ᱟᱞᱩ
ᱟ ᱪᱷᱟ
ᱡᱷᱟᱞ ᱟᱨ ᱫᱟᱹᱞ ᱨᱟᱹᱥᱮ
ᱟᱪᱪᱷᱟ ᱟᱪᱪᱷᱟ ᱦᱮᱸ ᱮᱠᱫᱚᱢ ᱵᱷᱤᱱᱰᱤ ᱵᱷᱟᱡᱟ ᱦᱚᱛᱚ ᱟᱹᱰᱤ ᱴᱷᱤᱠ ᱜᱮ ᱵᱩᱡᱷᱟᱹᱜᱼᱟ ᱵᱟᱝ
ᱦᱳᱭ ᱦᱳᱭ ᱠᱤᱫᱩᱜ ᱮᱱᱟ
ᱦᱮᱸ ᱜᱚᱢᱠᱮ ᱟᱹᱞᱤᱧ ᱦᱚᱸᱞᱤᱧ ᱠᱤᱫᱩᱵᱱᱟ
ᱟᱪᱪᱷᱟ ᱟᱯᱮ ᱫᱚ ᱪᱮᱫ ᱠᱚᱯᱮᱚᱫᱩᱞᱟ
ᱛᱮᱦᱮᱱ ᱫᱚ ᱜᱚᱝᱠᱮ ᱟ ᱴᱦᱮᱧ ᱫᱚᱢᱮ ᱥᱟᱨᱟᱫᱤᱱ ᱫᱟᱜ ᱡᱟᱹᱨᱤ ᱦᱩᱭᱩᱜ ᱠᱟᱱ ᱛᱟᱦᱮᱸ ᱛᱮᱦᱮᱱ ᱫᱚ ᱦᱟᱸᱜ ᱥᱚᱲᱮ ᱦᱩᱭ ᱞᱮᱱ ᱛᱟᱦᱮᱸᱜ
ᱟᱪᱪᱷᱟ ᱥᱳᱲᱮ ᱢᱟ ᱨᱟᱜ ᱥᱚᱢᱚᱭ ᱢᱟ ᱟᱹᱰᱤ ᱯᱷᱮᱵᱟᱨᱮᱴ ᱦᱮᱸ ᱦᱮᱸ ᱚ ᱪᱤᱫ ᱠᱚ ᱛᱟᱦᱚᱞᱮ ᱢᱮᱥᱟᱞ ᱦᱩᱭ ᱞᱮᱱᱟ
ᱦᱮᱸ ᱢᱮᱥᱟ ᱫᱚ ᱦᱟᱸᱜ ᱛᱮᱦᱮᱱ ᱢᱮᱥᱟ ᱦᱩᱭᱞᱮᱱ ᱛᱟᱦᱮᱸᱼᱟ ᱡᱟᱦᱟᱸ ᱫᱚ ᱥᱚᱣᱟᱵᱤᱱ ᱫᱟᱹᱞ ᱛᱟᱯᱚᱨ ᱦᱟᱸᱜ ᱵᱮᱞᱮ ᱛᱟᱯᱚᱨ ᱤᱭᱟᱹ ᱠᱚ ᱦᱟᱜ ᱥᱟᱠᱥᱚᱵᱽᱡᱤ ᱠᱚ ᱠᱟᱹᱴᱤᱡ ᱢᱮᱥᱟ ᱦᱩᱭ ᱞᱮᱱ ᱛᱟᱦᱤᱸᱜᱼᱟ
ᱵᱮᱹᱞᱮ ᱪᱮ ᱵᱮᱹᱞᱮ
ᱢᱟᱱᱮ ᱳᱭ ᱤᱭᱟᱹ ᱜᱮᱰᱮ ᱵᱮᱹᱞᱮ
ᱚᱱᱟ ᱤᱭᱟᱹ ᱥᱚᱢᱚᱭ ᱜᱮ ᱥᱚᱲᱮ ᱥᱚᱢᱚᱭ ᱜᱮ
ᱡᱷᱚᱛᱛᱚ ᱥᱚᱲᱮ ᱢᱮᱥᱟᱭ ᱦᱳᱭ ᱥᱚᱲᱮ ᱢᱮᱥᱟᱭ ᱳᱭ ᱡᱚᱛᱛᱚ
ᱚᱱᱟ ᱫᱚ ᱜᱮᱡᱮᱨ ᱛᱮ ᱥᱮ ᱜᱚᱴᱟ ᱛᱮᱜᱮ
ᱚᱱᱮ ᱵᱟᱝ ᱜᱮ ᱜᱮᱡᱮᱨ ᱛᱮ
ᱚ ᱜᱮᱡᱮᱨ ᱠᱟᱛᱮ ᱵᱟᱝ ᱚ ᱚᱱᱟ ᱜᱮ ᱯᱷᱟᱹᱥᱴᱟᱭᱤᱢ ᱟᱡᱚᱢ ᱦᱩᱭ ᱱᱟ ᱦᱮᱸ
ᱜᱚᱝᱠᱮ ᱱᱚᱣᱟ ᱦᱮᱸ ᱜᱮᱡᱮᱨ ᱠᱟᱛᱮ ᱦᱚᱸ ᱟᱹᱰᱤ ᱴᱷᱤᱠ ᱵᱩᱡᱷᱟᱹᱜᱼᱟ
ᱦᱮᱸ ᱫᱚ ᱴᱨᱟᱭ ᱵᱟᱲᱟ ᱵᱟᱝ ᱦᱩᱭ ᱠᱟᱱᱟ ᱛᱚ ᱧᱮᱞ ᱦᱩᱭᱩᱜᱼᱟ ᱢᱤᱫ ᱫᱷᱟ ᱪᱮᱥᱴᱟ ᱠᱟᱛᱮᱜ
ᱟᱪᱪᱷᱟ ᱟᱪᱪᱷᱟ ᱦᱳᱭ ᱮᱠᱫᱚᱢ ᱴᱮᱨᱟᱭ ᱵᱤᱱ ᱮᱠᱫᱚᱢ
ᱦᱮᱸ ᱵᱷᱟᱜᱤ ᱜᱮ ᱴᱮᱥ ᱵᱩᱡᱷᱟᱹᱜᱼᱟ ᱵᱟᱝ
ᱦᱮᱸ ᱮᱠᱫᱚᱢ ᱜᱚᱝᱠᱮ ᱟᱹᱰᱤ ᱱᱟᱯᱟᱭ ᱜᱮ ᱵᱩᱡᱷᱟᱹ-ᱟ ᱮᱠᱫᱚᱢ
ᱫᱟᱜ ᱥᱚᱢᱚᱭ ᱫᱚ ᱚᱱᱟ ᱠᱚᱜᱮ ᱡᱚᱢ ᱦᱚᱴᱩ ᱵᱷᱟᱹᱞᱤ ᱵᱩᱡᱩᱜ ᱛᱟᱦᱮᱱᱟ ᱥᱚᱲᱮ ᱜᱮ
ᱥᱚᱲᱮ ᱵᱚ ᱥᱚᱲᱮ ᱞᱮᱜᱮ ᱵᱚ ᱟᱹᱰᱤ ᱫᱤᱱ ᱡᱚᱢ ᱦᱚᱸ ᱵᱟᱝ ᱦᱩᱭ ᱠᱟᱱᱟ ᱥᱚᱲᱮ ᱠᱚᱦᱚᱸ ᱱ ᱫᱟᱜ ᱚᱭᱮᱫᱟᱨ ᱨᱮ ᱵᱷᱟᱜᱮ ᱵᱩᱡᱷᱟᱹᱣᱚᱜᱼᱟ
ᱛᱟᱞᱦᱮ ᱜᱚᱢᱠᱮ ᱪᱮᱫ ᱞᱮᱠᱟ ᱫᱟᱜ ᱡᱟᱹᱲᱤ ᱦᱩᱭᱩᱜ ᱠᱟᱱᱟ ᱟᱯᱮ ᱥᱮᱫ ᱫᱚ
ᱫᱟᱜ ᱡᱟᱹᱲᱤ ᱫᱚ ᱦᱮᱸ ᱱᱮ ᱦᱟᱞᱮ ᱫᱚ ᱦᱟᱸᱜ ᱵᱟᱭ ᱫᱟᱜ ᱠᱟᱫᱟ ᱠᱤᱪᱷᱩ ᱫᱤᱱ ᱞᱟᱦᱟᱭ ᱫᱟᱜ ᱵᱟᱲᱟ ᱠᱮᱫᱟ ᱛᱟᱯᱚᱨᱮ ᱮᱠᱷᱚᱱ ᱫᱚ ᱵᱟᱭ ᱫᱟᱜ ᱮᱫᱟ ᱦᱟᱸᱜ ᱛᱤᱦᱤᱧ ᱦᱟᱞᱠᱟ ᱦᱟᱞᱠᱟᱭ ᱫᱟᱜ ᱠᱮᱫᱟ ᱢᱟᱱᱮ ᱫᱟᱜ ᱫᱚᱭ ᱫᱟᱜ ᱫᱟ ᱠᱤᱱᱛᱩ ᱫᱚᱢᱮ ᱟᱥᱛᱮ ᱟᱨᱠᱤ ᱠᱟᱡᱮ ᱫᱚ ᱵᱟᱝ ᱞᱟᱜᱟᱜ ᱠᱟᱱᱟ
ᱟᱪᱪᱷᱟ ᱟᱪᱪᱷᱟ ᱦᱳᱭ ᱦᱳᱭ
ᱩᱸ
ᱛᱟᱞᱦᱮ ᱨᱚᱦᱚᱭ ᱠᱚᱫᱚ ᱯᱮ ᱯᱩᱨᱟᱹᱣ ᱠᱮᱫᱟ? ᱜᱚᱝᱠᱮ ᱨᱚᱦᱚᱭ ᱠᱚᱫᱚ ᱯᱮ ᱯᱩᱨᱟᱹᱣ ᱠᱮᱫᱟ ᱥᱮ ᱵᱟᱝ?
ᱵᱟᱝ ᱚᱱᱟ ᱜᱮᱛᱚ ᱨᱚᱦᱚᱭ ᱜᱮ ᱟᱹᱣᱨᱤ ᱞᱮ ᱫᱷᱩᱨᱟᱹᱜᱼᱟ ᱚᱱᱟ ᱜᱮᱛᱚ ᱢᱩᱥᱠᱤᱞ ᱞᱮ ᱯᱟᱲᱟᱣ ᱠᱟᱱᱟ᱾
ᱟᱪᱪᱷᱟ ᱟᱪ
ᱫᱟᱜ ᱦᱚᱸ ᱵᱟᱭ ᱫᱟᱜ ᱟᱞᱮ ᱠᱟᱱᱟ ᱟᱞᱮ ᱫᱚ, ᱟᱯᱮ ᱛᱤᱱ ᱥᱟᱺᱜᱤᱧ ᱠᱮᱫᱟ?
ᱟᱞᱮ ᱫᱚ ᱦᱟᱸᱜ ᱜᱚᱢᱠᱮ ᱟᱨ ᱢᱤᱜ ᱦᱟᱯᱛᱟ ᱠᱷᱟᱱᱜᱮ ᱦᱟᱸᱜ ᱯᱩᱨᱟᱹᱣ ᱪᱟᱵᱟ ᱜᱚᱫᱚᱜ ᱮᱠᱫᱚᱢ ᱦᱟᱸᱜ ᱜᱚᱴᱟ ᱠᱷᱮᱛ ᱜᱮ ᱦᱟᱸᱜ ᱨᱚᱦᱚᱭ ᱯᱮᱨᱤᱡ ᱪᱟᱵᱟ ᱜᱚᱫᱚᱜ ᱞᱟᱹᱭ ᱜᱟᱱᱚᱜᱼᱟ ᱦᱟᱸᱜ ᱟᱞᱮ ᱥᱮᱜ ᱫᱚ ᱦᱟᱸᱜ᱾
ᱟᱯᱮ ᱫᱚ ᱯᱮ ᱞᱟᱦᱟ ᱧᱚᱜ ᱠᱟᱱᱟ ᱛᱟᱦᱞᱮ?
ᱦᱳᱭ ᱜᱚᱝᱠᱮ ᱟᱞᱮᱥᱮᱫ ᱫᱚ ᱦᱟᱸᱜ ᱩᱛᱤ ᱥᱩᱴᱤ ᱜᱮ ᱫᱟᱜ ᱟᱞᱮ ᱫᱚ ᱱᱤᱭᱟᱹ ᱥᱚᱯᱛᱟᱢᱟ᱾
ᱦᱩᱸ ᱦᱩᱸ ᱦᱸᱩ ᱚᱸ ᱟᱞᱮ ᱥᱮᱫ ᱦᱚᱸ ᱫᱟᱜ ᱮ ᱠᱤᱱᱛᱩ ᱚᱝᱠᱟ ᱞᱮᱠᱟ ᱫᱚ ᱵᱟᱝ ᱨᱚᱦᱚᱭ ᱞᱮ ᱜᱟᱱᱚᱜ ᱞᱮᱠᱟ ᱫᱚ ᱵᱟᱝ᱾
ᱦᱮᱸ ᱫᱟᱜ ᱟᱯᱮᱭᱟᱭ ᱦᱟᱸᱜ ᱜᱚᱝᱠᱮ ᱟᱯᱮ ᱦᱚᱸ
ᱦᱮᱸ ᱟᱥᱟ ᱨᱮᱜᱮ ᱢᱮᱱᱟᱜ ᱞᱮᱭᱟ ᱛᱚ᱾
ᱦᱮᱸ ᱦᱚᱸᱜᱼᱚᱭ ᱛᱚ ᱟᱥᱟᱲ ᱵᱚᱸᱜᱟ ᱢᱩᱪᱟᱹᱜ ᱥᱨᱟᱵᱚᱱ ᱵᱚᱸᱜᱟ ᱫᱟᱜ ᱫᱚ ᱦᱚᱸᱭ ᱫᱟᱜ ᱜᱮᱭᱟᱭ ᱛᱚ᱾
ᱦᱮᱸ ᱥᱚᱢᱚᱭ ᱫᱚ ᱢᱮᱱᱟᱜᱼᱟ ᱟᱫᱚ ᱢᱟᱱᱮ ᱮᱠᱴᱩ ᱜᱟᱹᱪᱷᱤ ᱠᱚ ᱞᱟᱦᱟ ᱧᱚᱜ ᱟᱯᱷᱚᱨ ᱥᱮ ᱛᱟᱦᱞᱮ ᱩᱱᱟᱹᱜ ᱫᱤᱱ ᱟᱪᱪᱷᱟ ᱴᱷᱤᱠ ᱵᱟᱝ ᱛᱟᱦᱮᱱᱟ ᱛᱟᱨᱯᱚᱨ ᱰᱨᱤ ᱞᱮᱱᱠᱷᱟᱱ ᱢᱟᱱᱮ ᱦᱩᱲᱩ ᱵᱟᱝ ᱦᱩᱭᱩᱜᱼᱟ᱾
ᱮᱠᱫᱚᱢ ᱚᱱᱟᱜᱮ ᱜᱟᱹᱪᱤ ᱜᱮ ᱦᱟᱜ ᱯᱚᱵᱞᱮᱢ ᱨᱮ ᱞᱟᱹᱭ ᱜᱟᱱᱚ
ᱠᱟᱨᱚᱱ ᱡᱚᱛᱚ ᱨᱮ ᱥᱚᱢᱚᱭ ᱥᱚᱢᱚᱭ ᱢᱩᱫᱽᱨᱮ ᱠᱚᱨᱟᱣ ᱞᱮᱠᱟᱱ ᱜᱮ ᱵᱷᱷᱟᱞᱤ ᱦᱩᱭᱩᱜᱼᱟ᱾
ᱦᱳᱭ ᱦᱳᱭ
ᱥᱚᱢᱚᱭ ᱞᱟᱦᱟ ᱠᱤᱱᱵᱟ ᱥᱚᱢᱚᱭ ᱛᱟᱭᱚᱢ ᱞᱮᱱᱠᱷᱟᱱ ᱫᱚ ᱵᱟᱝ ᱦᱩᱭᱩᱜᱼᱟ ᱥᱮ᱾
ᱦᱳᱭ
ᱡᱚᱛᱚ ᱡᱤᱱᱤᱥ ᱜᱮ ᱟᱨᱠᱤ ᱥᱳᱢᱳ ᱨᱮᱜᱮ ᱵᱷᱟᱞᱤ ᱵᱩᱡᱩᱜᱼᱟ ᱥᱳᱢᱚᱭ ᱨᱮᱜᱮ ᱵᱷᱟᱹᱞᱤ ᱦᱩᱭᱩᱜᱼᱟ᱾
ᱛᱟᱞᱮ ᱜᱚᱝᱠᱮ ᱱᱚᱜᱼᱚᱭ ᱱᱚᱣᱟ ᱱᱚᱜᱼᱚ ᱱᱚᱣᱟ ᱥᱤᱡᱤᱱ ᱯᱚᱨᱜᱮ ᱛᱚ ᱦᱟᱸᱜ ᱫᱚᱢᱮ ᱠᱷᱮᱞᱳᱰ ᱠᱚ ᱦᱩᱭᱩᱜᱼᱟ, ᱟᱯᱮᱥᱮᱜ ᱫᱚ ᱦᱩᱭᱩᱜᱼᱟ ᱥᱮ ᱵᱟᱝ? ᱳᱭ ᱠᱳᱭᱮᱰ ᱠᱚᱰᱚ ᱠᱚ ᱫᱚ ᱦᱟᱸᱜ᱾
ᱦᱮᱸ ᱠᱷᱮᱞᱳᱰ ᱫᱚᱢᱳ ᱦᱩᱭᱩᱜᱼᱟ ᱮᱠᱫᱚᱢ ᱜᱚᱴᱟ ᱮᱠᱷᱚᱱ ᱜᱚᱴᱟ ᱜᱮ ᱠᱷᱮᱞᱳᱰ ᱦᱩᱭᱩᱜᱼᱟ᱾
ᱦᱳᱭ ᱟᱫᱚ ᱱᱚᱜᱼ ᱱᱚᱣᱟ ᱱᱚᱜᱼᱚ ᱱᱚᱣᱟ ᱤᱭᱟᱹ ᱜᱮᱛᱮ ᱦᱟᱸᱜ ᱱᱤᱛᱚᱜ ᱠᱷᱮᱞᱳᱰ ᱥᱤᱡᱟᱱ ᱵᱚᱞᱚᱭᱱᱟ ᱦᱟᱸᱜ ᱟᱫᱚ ᱫᱚᱢᱮ ᱜᱚᱴᱟ ᱜᱮ ᱠᱷᱮᱞ ᱠᱚ ᱦᱩᱭᱩᱜᱼᱟ᱾
ᱱᱚᱜᱼᱚᱭ ᱟᱜᱚᱥᱴ ᱵᱚᱞᱚᱣ ᱠᱟᱱ ᱛᱮ ᱜᱮ ᱛᱚ ᱮᱦᱚᱵᱱᱟ᱾
ᱦᱳᱭ ᱦᱳᱭ ᱮᱠᱰᱚᱢ
ᱦᱩᱸ
ᱛᱟᱦᱞᱮ ᱜᱚᱱᱠᱮ ᱟᱯᱮ ᱥᱮᱫ ᱫᱚ ᱚᱱᱠᱟ ᱪᱮᱜᱠᱟ ᱠᱟᱱ ᱠᱷᱮᱞᱟ ᱦᱩᱭᱩᱜᱼᱟ ᱚᱱᱠᱟ ᱰᱷᱟᱢᱟᱠᱟ ᱫᱚ ᱚᱠᱟᱞᱮᱠᱟ? ᱯᱚᱭᱥᱮ ᱯᱚᱭᱥᱟ ᱚᱸ ᱚᱝᱠᱟ ᱯᱚᱭᱥᱟ ᱜᱮ ᱥᱩᱫᱩ ᱥᱮ ᱚᱝᱠᱟ ᱚᱝᱠᱟ ᱵᱷᱤᱰᱤ ᱠᱚ ᱢᱮᱨᱚᱢ ᱠᱚ ᱥᱩᱠᱨᱤ ᱠᱚ ᱚᱝᱠᱟ
ᱱᱮᱛᱟᱨ ᱫᱚ ᱚᱱᱟ ᱠᱚ ᱫᱚ ᱢᱟᱱᱮ ᱵᱟᱝ ᱦᱩᱭᱩᱜ ᱠᱟᱱᱟ ᱟᱞᱮ ᱥᱮᱜ ᱫᱚ ᱠᱷᱟᱹᱞᱤ ᱯᱩᱞᱴᱨᱤ ᱦᱩᱭᱩᱜ ᱠᱟᱱᱟ ᱯᱩᱞᱴᱨᱤ᱾
ᱯᱩᱞᱴᱤ ᱵᱟᱸ
ᱦᱩᱸ
ᱟᱪᱪᱷᱟ
ᱵᱷᱤᱰᱤ ᱢᱟᱱᱮ ᱞᱟᱦᱟᱛᱮ ᱦᱩᱭᱩᱜ ᱠᱟᱱ ᱛᱟᱦᱮᱱᱟ ᱵᱷᱮᱲᱟ ᱠᱚ ᱛᱟᱯᱚᱨᱮ ᱠᱷᱟᱹᱥᱤ ᱠᱚ ᱢᱮᱨᱚᱢ ᱠᱷᱟᱹᱥᱤ ᱠᱚ᱾ ᱱᱮᱛᱟᱨ ᱫᱚ ᱢᱟᱱᱮ ᱠᱷᱩᱵ ᱠᱚᱢ ᱟᱠᱟᱱᱟ ᱟᱞᱮ ᱥᱮᱫ ᱫᱚ ᱢᱟᱱᱮ ᱵᱟᱝ ᱜᱮ ᱢᱮᱱ ᱜᱟᱱᱚᱜᱼᱟ᱾
ᱟᱪᱪᱷᱟ ᱟᱪᱪᱷᱟ
ᱮᱠᱷᱚᱱ ᱠᱷᱟᱹᱞᱤ ᱯᱳᱲ ᱠᱷᱟᱥᱤ ᱜᱮ᱾
ᱟᱨ ᱦᱟᱸᱜ ᱱᱚᱝᱠᱟ ᱫᱷᱟᱢᱟᱠᱟ ᱠᱷᱮᱞᱮ ᱦᱳᱭᱳᱜᱼᱟ ᱵᱟᱝ ᱢᱤᱫ ᱞᱟᱠᱷ ᱴᱟᱠᱟ ᱵᱟᱨ ᱞᱟᱠᱷ ᱴᱟᱠᱟ? ᱮᱠᱫᱚᱢ ᱦᱳᱭ ᱦᱳᱭ
ᱡᱟᱦᱟᱸᱮᱭ ᱠᱟᱹᱴᱤᱡ ᱢᱟᱹᱴᱤᱡ ᱩᱝᱠᱩ ᱫᱚ ᱢᱟᱱᱮ ᱟᱛᱳ ᱠᱚᱨᱮᱱ ᱟᱨᱠᱤ ᱠᱞᱟᱵᱽ ᱠᱚ ᱵᱟᱹᱱᱩᱜ ᱛᱟᱠᱣᱟ ᱥᱮᱨᱚᱠᱚᱢ ᱩᱝᱠᱩ ᱫᱚ ᱮᱢᱱᱤ ᱠᱚ ᱠᱷᱮᱞᱟ ᱚᱪᱚᱭᱟ ᱤᱭᱟᱹ ᱠᱚ ᱯᱩᱞᱴᱨᱤ ᱠᱷᱮᱞᱟ ᱠᱚ᱾
ᱦᱮᱸ ᱦᱮᱸ
ᱟᱪᱪᱷᱟ ᱞᱟᱹᱴᱩ ᱩᱱᱠᱩ ᱫᱚ ᱢᱟᱱᱮ ᱠᱞᱟᱵᱽ ᱠᱚ ᱩᱱᱠᱩ ᱫᱚ ᱫᱷᱟᱢᱟᱠᱟ ᱦᱩᱭᱩᱜᱼᱟ ᱯᱟᱸᱪ ᱞᱟᱠᱷ ᱦᱟᱹᱵᱤᱡ ᱦᱩᱭᱩᱜᱼᱟ ᱯᱟᱸᱪ ᱞᱟᱠᱷ
ᱟᱪᱪᱷᱟ ᱟᱪᱪᱷᱟ ᱸᱸ ᱟᱷᱟ ᱛᱟᱦᱚᱞᱮ ᱜᱚᱝᱠᱮ ᱟᱹᱵᱤᱱ ᱫᱚ ᱦᱟᱸᱜ ᱵᱚᱞ ᱠᱚᱵᱤᱱ ᱠᱷᱮᱞ ᱵᱟᱲᱟᱭᱟ ᱥᱮ ᱵᱟᱝ ᱜᱮ
ᱵᱟᱝ ᱵᱟᱝ ᱵᱚᱞ ᱠᱷᱮᱞ ᱫᱚ ᱵᱟᱝ ᱱᱚᱝ ᱠᱟᱱ ᱦᱚᱲ ᱫᱚ ᱦᱚᱲ ᱡᱚᱲ ᱦᱩᱭ ᱟᱠᱟᱱᱟ ᱛᱚ
ᱟᱼᱪᱪᱷᱟ ᱪᱷᱟ ᱪᱷᱟ
ᱛᱟᱦᱚᱞᱮ ᱫᱚ ᱚᱱᱟ ᱠᱚ ᱫᱚ ᱦᱟᱸᱜ ᱞᱟᱦᱟᱛᱮ ᱠᱷᱮᱞ ᱵᱟᱲᱟ ᱦᱩᱭᱩᱜ ᱠᱟᱱ ᱛᱟᱦᱮᱱᱟ
ᱦᱳᱭ ᱦᱳᱭ ᱟᱫᱚ ᱱᱤᱛᱚᱜ ᱫᱚ ᱦᱚᱲ ᱡᱚᱝ ᱠᱷᱟᱫᱚ ᱚᱱᱠᱟ ᱫᱚ ᱪᱮᱫ ᱞᱮᱠᱟ ᱫᱚ ᱦᱟᱸᱜ ᱵᱟᱭ ᱜᱟᱱᱚᱜᱼᱟ ᱩᱱᱛᱳ ᱫᱚ ᱛᱟᱨ ᱡᱤ ᱦ ᱵᱮᱥᱛᱚ ᱛᱟᱦᱮᱱ ᱦᱩᱭᱩᱜᱼᱟ ᱥᱮ ᱪᱮᱫ ᱠᱟᱹᱢᱤ ᱠᱟᱹᱢᱤ ᱡᱚᱱ ᱦᱳᱭ ᱦᱳᱭ
ᱚᱱᱟ ᱜᱮᱛᱚ ᱚᱱᱟ ᱫᱚ ᱢᱤᱫ ᱥᱳᱢᱚᱭ ᱜᱮ ᱡᱚᱛᱚ ᱦᱚᱲ ᱜᱮ ᱟᱨᱠᱤ ᱮᱨᱯᱚᱨ ᱡᱩᱫᱤ ᱴᱷᱤᱠ ᱴᱷᱟᱠᱮᱢ ᱠᱷᱮᱞᱳᱜ-ᱟ ᱦᱮᱸ
ᱦᱮᱞᱳ
ᱦᱮᱸ ᱜᱚᱝᱠᱮ
ᱢᱮᱱᱟᱹᱧ ᱡᱩᱤ ᱴᱷᱤᱠ ᱴᱷᱟᱠᱮᱢ ᱠᱷᱮᱞᱳᱜ-ᱟ, ᱛᱟᱦᱚᱞᱮ ᱦᱚᱭᱛᱚ ᱵᱟᱯᱞᱟ ᱯᱚᱨ ᱦᱚᱸᱢ ᱠᱷᱮᱞ ᱫᱟᱲᱭᱟᱜᱼᱟ ᱟᱨ ᱮᱢᱱᱤ ᱠᱷᱟ ᱫᱚ ᱵᱟᱯᱞᱟ ᱯᱚᱨ ᱫᱚ ᱵᱟᱝ ᱦᱩᱭᱩᱜᱼᱟ
ᱵᱟᱝ ᱜᱟᱱᱚᱜᱼᱟ ᱮᱠᱫᱚᱢ ᱩᱱ ᱫᱚ ᱦᱟᱸᱜ ᱟᱫᱚ ᱜᱷᱟᱨᱚᱸᱡᱽ ᱨᱮᱱᱟᱜ ᱦᱚᱸ ᱠᱟᱹᱴᱤᱡ ᱪᱟᱯ ᱠᱚ ᱯᱟᱲᱟᱜᱼᱟ ᱵᱟᱝ
ᱮᱨᱯᱚᱨ ᱟᱢ ᱡᱩᱚᱫᱤ ᱚᱱᱟ ᱠᱷᱚᱱᱚ ᱮᱢ ᱤᱱᱠᱟᱢᱟᱲᱮᱭᱟᱜᱼᱟ ᱠᱤᱷᱩ ᱛᱟᱦᱚᱞᱮ ᱟᱢ ᱫᱚ ᱚᱱᱟ ᱞᱟᱹᱜᱤᱫ ᱫᱚᱠᱚ ᱟᱲᱟᱜ ᱠᱟᱢᱟ ᱥᱮ ᱚᱱᱟ ᱢᱤᱫᱴᱮᱱ ᱠᱟᱹᱢᱤ ᱠᱟᱱᱟ
ᱦᱳᱭ ᱦᱳᱭ ᱚᱱᱟ ᱦᱚᱸᱛᱚ ᱠᱟᱹᱢᱤ ᱫᱚ ᱠᱟᱹᱢᱤ ᱠᱟᱱ ᱜᱮᱭᱟ ᱞᱟᱹᱭ ᱜᱟᱱᱚᱜ
ᱦᱮᱸ ᱞᱟᱹᱭᱜᱟᱱᱚᱜ-ᱟ ᱢᱟᱱᱮ ᱚᱱᱟᱛᱮ ᱟᱹᱰᱤ ᱤᱱᱠᱟᱢᱚᱜ ᱠᱟᱱ ᱜᱮᱭᱟ ᱟᱫᱚ
ᱤᱱᱠᱟᱢᱚᱜ ᱠᱟᱱ ᱜᱮᱭᱟ ᱦᱮ
ᱚᱱᱠᱟ ᱫᱚ ᱵᱟᱝ ᱠᱤᱱᱛᱩ ᱵᱷᱟᱹᱞᱤ ᱜᱮ ᱤᱱᱠᱟᱢᱚᱜ ᱠᱟᱱᱟ
ᱦᱩ ᱦᱮᱸ ᱜᱚᱝᱠᱮ ᱟᱞᱮ ᱥᱮᱫ ᱫᱚ ᱚᱱᱠᱟ ᱦᱜ ᱱᱚᱝᱠᱟ ᱠᱷᱮᱞᱳᱰ ᱛᱮᱦᱚᱸ ᱫᱚᱢᱮ ᱤᱱᱠᱟᱢ ᱫᱚ ᱦᱩᱭᱩᱜᱼᱟ ᱟᱞᱮ ᱥᱮᱫ ᱫᱚᱜ ᱫᱚᱢᱮ
ᱦᱩᱸ ᱦᱩᱭᱩᱜ ᱜᱮᱭᱟ ᱛᱚ
ᱟᱞᱮ ᱥᱮᱫ ᱫᱚ ᱦᱟᱜ ᱱᱚᱝᱠᱟ ᱟᱞᱮ ᱥᱮᱫ ᱫᱚ ᱱᱚᱝᱠᱟ ᱫᱤᱱᱟᱹᱢᱟᱱ ᱩᱱᱟᱹᱜ ᱠᱷᱮᱞ ᱵᱟᱝ ᱦᱩᱭᱩᱜᱼᱟ ᱧᱤᱫᱟᱹ ᱜᱚᱢᱠᱮ ᱫᱚᱢᱮ ᱠᱷᱮᱞ ᱦᱩᱭᱩᱜᱼᱟ ᱟᱞᱮ ᱥᱮᱫ ᱫᱚ
ᱱᱮᱛᱟᱨ ᱦᱚᱸ ᱧᱤᱫᱟᱹ
ᱦᱮᱸ ᱟᱞᱮᱥᱮᱫ ᱱᱟᱭᱤᱴ ᱫᱚᱢᱮ ᱠᱷᱮᱞ ᱦᱩᱭᱩᱜᱼᱟ ᱦᱟᱜ ᱟᱞᱮᱥᱮᱫ ᱫᱚ ᱟᱵᱟᱨ
ᱚ
ᱫᱤᱱᱟᱹ ᱢᱟᱱ ᱩᱱᱟᱹᱜ ᱵᱟᱝ ᱦᱩᱭᱩᱜᱼᱟ ᱱᱟᱭᱤᱴ ᱫᱚ ᱮᱠᱫᱚᱢ ᱟᱰᱤ ᱴᱷᱤᱠ ᱦᱩᱭᱩᱜᱼᱟ ᱱᱤᱛᱚᱜ ᱠᱷᱚᱱ ᱥᱩᱨᱩ ᱮᱠᱫᱚᱢ ᱨᱟᱵᱟᱝ ᱫᱷᱟᱵᱤᱡ ᱮᱠᱫᱚᱢ ᱨᱟᱵᱟᱝ ᱵᱷᱳᱨ ᱦᱚᱸ ᱮᱠᱫᱚᱢ ᱧᱤᱫᱟᱹ ᱠᱷᱮᱞ ᱫᱚ ᱟᱹᱰᱤ ᱴᱷᱤᱠ ᱦᱩᱭᱩᱜᱼᱟ ᱟᱞᱮ ᱥᱮᱫ ᱫᱚ ᱱᱚᱛᱮ ᱞᱟᱹᱭ ᱜᱟᱱᱚᱜᱼᱟ
ᱠᱷᱟᱞᱤ ᱱᱟᱭᱴ ᱜᱮ ᱵᱟᱝ
ᱦᱮᱸ ᱮᱠᱫᱚᱢ ᱱᱟᱭᱤᱴ ᱜᱮ ᱫᱷᱟᱢᱟᱠᱟ ᱫᱷᱟᱢᱟᱠᱟ ᱮᱠᱫᱚᱢ
ᱱᱟᱭᱴᱮ ᱨᱮ ᱫᱚᱨᱥᱚᱠ ᱠᱚ ᱦᱩᱭᱩᱜ ᱛᱟᱦᱮᱱᱟ
ᱦᱮᱸ ᱜᱚᱝᱠᱮ ᱵᱟᱵᱵᱟ ᱢᱟᱴᱷ ᱯᱮᱨᱮᱡ
ᱟᱱᱟ ᱫᱚ ᱧᱤᱫᱟᱹ ᱥᱮ ᱨᱟᱵᱟᱝ ᱨᱟᱵᱟᱝ ᱫᱤᱱ ᱫᱚ ᱵᱟᱝ
ᱵᱟ ᱨᱟᱵᱟᱝ ᱫᱤᱱ ᱦᱚᱸ ᱦᱩᱭᱩᱜᱼᱟ ᱜᱚᱢᱠᱮ ᱟᱞᱮᱥᱮ ᱨᱟᱵᱟᱝ ᱫᱤᱱ ᱜᱮ ᱧᱮᱞᱨᱮ ᱢᱚᱡᱟ ᱧᱟᱢᱚᱜ-ᱟ ᱨᱟᱹᱥᱠᱟᱹ ᱧᱟᱢᱚᱜᱼᱟ
ᱦᱮᱸ ᱢᱚᱡᱟ ᱫᱚ ᱧᱟᱢᱚᱜᱼᱟ ᱚᱵᱚᱥᱥᱳ ᱨᱟᱵᱟᱝ ᱫᱤᱱ ᱜᱮ ᱟᱫᱚ ᱯᱷᱩᱴᱵᱚᱞ ᱨᱮᱱ ᱫᱚᱢᱮ ᱱᱤᱭᱟᱹ ᱟᱞᱮ ᱥᱮᱱ ᱫᱚ ᱱᱟᱭᱤᱴ ᱫᱚ ᱠᱤᱱᱛᱩ ᱵᱟᱝ ᱦᱩᱭ ᱵᱟᱲᱟᱜ ᱛᱟᱦᱮᱱᱟ ᱰᱮ ᱜᱮ ᱦᱩᱭᱩᱜᱼᱟ
ᱟᱯᱮᱥᱮᱫ ᱰᱮ ᱜᱮ ᱦᱩᱭᱩᱜᱼᱟ ᱵᱟᱝ ᱟᱞᱮ ᱥᱮᱫ ᱜᱚᱝᱠᱮ ᱧᱤᱫᱟᱹ ᱦᱚᱸ ᱮᱠᱫᱚᱢ ᱟᱹᱰᱤ ᱴᱷᱤᱠ ᱦᱩᱭᱩᱜᱼᱟ ᱠᱷᱮᱞ ᱜᱚᱴᱟ ᱜᱮ ᱮᱠᱫᱚᱢ ᱮᱠᱫᱚᱢ ᱢᱚᱱᱮᱭᱟ ᱵᱤᱱ ᱦᱟᱸᱜ ᱚᱸᱰᱮ ᱫᱚ ᱮᱠᱫᱚᱢ ᱥᱤᱧ ᱢᱟᱨᱥᱟᱞ ᱞᱮᱠᱟᱜᱮ ᱵᱩᱡᱷᱟᱹᱣ ᱜᱚᱫᱚᱜ-ᱟ ᱚᱸᱰᱮ ᱫᱚ ᱦᱟᱜ ᱚᱱᱠᱟ ᱞᱟᱭᱤᱴ ᱠᱚ ᱮᱠᱫᱚᱢ ᱞᱟᱭᱤᱴ ᱨᱮᱱᱟᱜ ᱜᱮ ᱪᱩᱢᱠ ᱮᱠᱫᱚᱢ
ᱚᱱᱟ ᱫᱚ ᱥᱤᱧᱢᱟᱨᱥᱟᱞ ᱞᱮᱠᱟᱜᱮ ᱵᱩᱡᱩᱜ ᱛᱟᱦᱮᱱᱟ ᱩᱱᱟᱹᱜ ᱢᱟᱱᱮ ᱤᱭᱟᱹ ᱫᱚ ᱵᱟᱝ ᱵᱩᱡᱷᱟᱜᱼᱟ ᱥᱮ
ᱦᱳᱭ ᱦᱳᱭ
ᱦᱩᱸ ᱟᱫᱚ ᱟᱯᱮ ᱫᱚᱚᱯᱮ ᱧᱮᱞ ᱦᱮᱣᱟ ᱟᱠᱟᱱᱟ ᱥᱮ ᱱᱚᱝᱠᱟ ᱦᱚᱲ ᱫᱚ ᱧᱮᱞ ᱛᱮ ᱤᱭᱟᱹ ᱜᱮ ᱵᱩᱡᱩᱜ-ᱟ ᱛᱚᱠᱷᱚᱱ ᱫᱚ
ᱮᱠᱫᱚᱢ ᱦᱳᱭ ᱦᱳᱭ ᱟᱞᱮ ᱢᱟ ᱦᱟᱜ ᱧᱮᱞ ᱯᱟᱹᱨᱠᱟᱹᱣ ᱪᱟᱵᱟ ᱠᱟᱱᱟᱞᱮ ᱦᱟᱸᱜ ᱧᱤᱫᱟᱹ ᱠᱷᱮᱞ ᱢᱟ ᱦᱮᱸ ᱜᱚᱝᱠᱮ ᱡᱟᱹᱯᱤᱫ ᱫᱚ ᱚᱱᱟ ᱠᱷᱮᱞ ᱡᱩᱫᱤ ᱵᱤᱱ ᱠᱩᱥᱤᱭᱟᱜ-ᱟ ᱮᱠᱫᱚᱢ ᱟᱫᱚ ᱡᱟᱹᱯᱤᱫ ᱱᱤᱝᱠᱟ ᱧᱮᱞ ᱡᱚᱝ ᱞᱮᱠᱟᱱ ᱠᱷᱮᱞ ᱦᱩᱭᱩᱜ-ᱟ ᱵᱟᱝ ᱜᱚᱝᱠᱮ ᱩᱱᱫᱚ ᱟᱨ ᱱᱚᱝᱠᱟ ᱤᱭᱟᱹ ᱱᱚᱝᱠᱟ ᱚᱝᱠᱟ ᱯᱳᱞᱴᱤ ᱯᱳᱞᱴᱤᱨᱤ ᱵᱤᱱᱱᱟᱹ ᱯᱷᱤᱨᱤ ᱴᱤᱠᱤᱴ ᱛᱮᱜᱮ
ᱚ ᱴᱤᱠᱤᱴ ᱠᱚ ᱦᱟᱛᱟᱣ ᱫᱟ ᱱᱤᱛᱟᱨ ᱫᱚᱥᱮ
ᱵᱤᱱᱟᱹ ᱴᱤᱠᱤᱴ ᱛᱮᱜᱮ ᱜᱚᱝᱠᱮ ᱟᱞᱮᱥᱮᱫ ᱫᱚ ᱧᱮᱞ ᱡᱚᱝ ᱞᱮᱠᱟᱱ ᱠᱷᱮᱞ ᱡᱟᱦᱟᱸ ᱫᱚ ᱮᱠᱫᱚᱢ ᱞᱟᱹᱭ ᱜᱟᱱᱚᱜ-ᱟ ᱡᱟᱹᱯᱤᱫ ᱜᱮ ᱵᱟᱝ ᱵᱩᱡᱷᱟᱹᱣ ᱵᱤᱱᱟ ᱚᱱᱠᱟ ᱠᱷᱮᱞ ᱦᱳᱭᱳᱜ-ᱟ ᱮᱠᱫᱚᱢ ᱟᱨ ᱡᱷᱚᱛᱚ ᱵᱷᱟᱜᱮ ᱵᱷᱟᱜᱮ ᱴᱤᱢ ᱠᱚ ᱦᱤᱡᱩᱜ-ᱟ ᱛᱚ ᱜᱚᱝᱠᱮ ᱚᱸᱰᱮ ᱨᱮᱦᱚᱸ
ᱦᱮᱸ ᱦᱩᱸ ᱦᱩᱸ
ᱡᱟᱦᱟᱸᱭ ᱫᱚ ᱢᱤᱢᱤᱫᱴᱟᱝ ᱠᱷᱮᱞᱟᱭ ᱜᱚᱝᱠᱮ ᱞᱟᱹᱭ ᱜᱟᱱᱚᱜ-ᱟ ᱩᱱᱤᱜᱮ ᱦᱟᱛᱟᱣᱟᱭ ᱦᱟᱸᱜ ᱢᱤᱢᱤᱫᱟᱝ ᱠᱷᱮᱞ ᱜᱮ ᱢᱚᱬᱮ ᱦᱟᱡᱟᱨ ᱴᱟᱠᱟ ᱠᱟᱛᱮ ᱦᱟᱛᱟᱣᱟᱭ ᱥᱟᱛ ᱦᱟᱡᱟᱨ ᱴᱟᱠᱟᱛᱮ ᱦᱟᱛᱟᱣᱟ ᱚᱱᱠᱟᱱ ᱵᱷᱟᱜᱤ ᱵᱷᱟᱜᱤ ᱯᱞᱮᱭᱟᱨ ᱠᱚ ᱦᱤᱡᱩᱜ-ᱟ ᱫᱷᱟᱢᱟᱠᱟ ᱠᱷᱮᱞᱟ ᱵᱟᱝ ᱞᱮ ᱥᱮᱫ ᱫᱚ
ᱦᱮᱸ ᱦᱮᱸ ᱚᱝᱠᱟ ᱠᱚ ᱦᱟᱛᱟᱣᱟ ᱯᱟᱨ ᱢᱮᱪ ᱯᱟᱸᱪ ᱦᱟᱡᱟᱨ
ᱦᱮᱸ
ᱛᱤᱱᱟᱹᱜ ᱢᱮᱪ ᱠᱷᱮᱞᱳᱜ-ᱟ ᱩᱱᱟᱹᱜ
ᱩᱱᱟᱹᱜ ᱮ ᱯᱚᱭᱥᱟ ᱮ ᱦᱟᱛᱟᱣᱟ ᱦᱳᱭ ᱜᱚᱢᱠᱮ
ᱩᱱᱠᱩᱣᱟᱜ ᱰᱤᱢᱟᱱᱰ ᱦᱚᱸ ᱢᱮᱱᱟᱜ ᱛᱟᱠᱚᱣᱟ ᱥᱮ
ᱮᱠᱫᱚᱢ
ᱩᱸᱻ
ᱯᱩᱨᱟᱹ ᱧᱮᱞ ᱧᱮᱞ ᱨᱮ ᱮᱠᱫᱚᱢ ᱵᱚᱨᱤᱱ ᱜᱮ ᱵᱟᱵᱤᱱ ᱵᱩᱡᱷᱟᱹᱣᱟ ᱡᱟᱹᱯᱤᱫ ᱜᱮ ᱵᱟᱝ ᱵᱩᱡᱷᱟᱹᱣ ᱵᱤᱱᱟ ᱮᱠ
ᱦᱮᱸ ᱦᱮᱸ ᱦᱮᱸ ᱟᱫᱚ ᱚᱱᱠᱟ ᱡᱟᱦᱟᱸᱭ ᱦᱚᱲᱟᱜ ᱢᱟᱱᱮ ᱯᱷᱩᱴᱵᱚᱞ ᱯᱨᱚᱛᱤ ᱴᱟᱱ ᱢᱮᱱᱟᱜ ᱩᱱᱠᱩ ᱫᱚ ᱵᱟᱝ ᱠᱚ ᱡᱟᱹᱯᱤᱫᱟ
ᱦᱳᱭ ᱮᱠᱫᱚᱢ
ᱟᱫᱚ ᱜᱚᱢᱠᱮ ᱟᱹᱞᱤᱧ ᱦᱚᱸ ᱛᱚᱜᱫᱚ ᱱᱚᱝᱠᱟ ᱫᱚ ᱜᱷᱟᱨᱚᱸᱡᱽ ᱠᱚ ᱵᱟᱹᱞᱤᱧ ᱵᱮᱱᱟᱣ ᱠᱟᱫᱟ ᱛᱚ ᱵᱟᱹᱞᱤᱧ ᱤᱭᱟᱹ ᱠᱟᱱᱟ ᱚᱱᱟ ᱠᱷᱟᱹᱛᱤᱨ ᱟᱹᱞᱤᱧ ᱦᱚᱸ ᱧᱮᱞ ᱦᱟᱛᱟᱨᱮᱫ ᱜᱮᱭᱟ ᱟᱨ ᱡᱚᱠᱷᱚᱱ ᱟᱹᱞᱤᱧ ᱦᱚᱸ ᱱᱚᱝᱠᱟ ᱤᱭᱟᱹ ᱩᱱᱥᱚᱢᱚᱭ ᱚᱠᱛᱚ ᱠᱚ ᱵᱟᱝ ᱠᱩᱩᱨᱟᱹᱜ ᱛᱟᱹᱞᱤᱧᱟ ᱦᱟᱜ ᱧᱮᱞ ᱞᱟᱹᱜᱤᱫ ᱦᱟᱸᱜ
ᱦᱩᱸ ᱦᱮᱸ ᱦᱮᱸ ᱦᱮᱸ ᱦᱮᱸ
ᱛᱟᱦᱚᱞᱮ ᱜᱚᱝᱠᱮ ᱛᱤᱱᱟᱹᱜ ᱥᱟᱺᱜᱤᱧ ᱫᱚᱵᱤᱱ ᱱᱟᱹᱭᱦᱟᱹᱨ ᱟᱠᱟᱫ ᱛᱮ
ᱱᱟᱹᱭᱦᱟᱹᱨ ᱫᱚ ᱥᱩᱨ ᱨᱮ ᱜᱮ
ᱟᱪ
ᱟᱪᱪᱷᱟ ᱫᱚᱢᱮ ᱥᱟᱺᱜᱤᱧ ᱫᱚ ᱵᱟᱝ ᱛᱤᱱ ᱪᱟᱨ ᱠᱤᱞᱳᱢᱤᱴᱟᱨ ᱜᱟᱱ
ᱦᱮᱸ ᱜᱚᱝᱠᱮ ᱩᱱᱟᱹᱜ ᱥᱟᱺᱜᱤᱧ ᱱᱟᱹᱭᱦᱟᱹᱨ ᱞᱮᱠᱷᱟᱱ ᱟᱵᱟᱨ ᱫᱤᱞᱤ ᱦᱚᱸ ᱪᱟᱞᱟᱜ ᱟᱹᱰᱤ ᱤᱭᱟᱹ ᱜᱮ ᱵᱩᱡᱩᱜ-ᱟ ᱥᱟᱺᱜᱤᱧ ᱜᱮ ᱵᱩᱡᱷᱟᱹᱜ-ᱟ ᱥᱩᱨ ᱵᱮᱯᱟᱨ ᱠᱟᱱ ᱜᱮᱭᱟ ᱦᱳᱭ ᱥᱩᱵᱤᱫᱷᱟ ᱮᱠᱫᱚᱢ
ᱦᱩᱸ ᱟᱫᱚ ᱡᱚᱛᱚ ᱦᱚᱲ ᱫᱚ ᱥᱩᱨ ᱨᱮ ᱫᱚ ᱵᱟᱵᱚᱱ ᱱᱟᱹᱭᱦᱟᱹᱨ ᱫᱟᱲᱮ-ᱟᱥᱮ
ᱦᱮᱸ ᱨᱩᱣᱟᱹ ᱦᱟᱹᱥᱩ ᱨᱮᱦᱚᱸ ᱠᱟᱹᱴᱤᱡ ᱞᱚᱜᱚᱱ ᱧᱚᱜ ᱛᱮᱵᱤᱱ ᱥᱮᱱ ᱫᱟᱲᱮᱭᱟᱜ-ᱟ ᱮᱠᱫᱚᱢ
ᱟ ᱪᱟᱥᱵᱟᱥ ᱠᱚᱨᱮ ᱦᱚᱸ ᱡᱩᱫᱤᱢ ᱢᱮᱛᱟ ᱠᱚᱣᱟ ᱦᱤᱡᱩᱜ ᱱᱤᱛᱚᱜ ᱠᱚ ᱦᱤᱡᱩᱜ-ᱟ ᱟᱨ ᱠᱚ ᱪᱟᱞᱟᱜ-ᱟ ᱚᱥᱩᱵᱤᱫᱷᱟ ᱮᱠᱴᱩ ᱵᱟᱝ ᱦᱩᱭᱩᱜ-ᱟ ᱟᱨᱠᱤ
ᱮᱠᱫᱚᱢ ᱚᱱᱟ ᱥᱩᱨ ᱱᱟᱹᱭᱦᱟᱹᱨ ᱨᱮᱱᱟᱜ ᱠᱟᱹᱴᱤᱡ ᱥᱩᱵᱤᱫᱷᱟ ᱜᱮ ᱵᱮᱥᱤ ᱧᱟᱢᱚᱜ-ᱟ ᱞᱟᱹᱭ ᱜᱟᱱᱚᱜ-ᱟ
ᱦᱩᱸ ᱥᱩᱵᱤᱫᱟ ᱰᱷᱮᱨ ᱧᱚᱜ-ᱟ ᱚᱥᱩᱵᱤᱫᱷᱟ ᱮᱠᱴᱩ ᱠᱚᱢ ᱧᱚᱜ ᱵᱟᱝ
ᱦᱮᱸᱠᱫᱚᱢ ᱦᱳᱭ
ᱦᱩᱸ ᱟᱨ ᱱᱚᱱᱛᱮ ᱦᱚᱸ ᱪᱟᱞᱟᱜ ᱦᱤᱡᱩᱜ ᱛᱮᱦᱚ ᱢᱟᱱᱮ ᱠᱚᱱᱚ ᱠᱷᱚᱨᱪᱟ ᱵᱟᱝ ᱦᱩᱭᱩᱜ-ᱟ ᱠᱷᱟᱡ ᱥᱟᱺᱜᱤᱧ ᱧᱚᱜ ᱠᱟᱛᱮ ᱵᱟᱥ ᱥᱟᱵ ᱦᱩᱭᱩᱜ-ᱟ ᱚᱠᱟᱨᱮ ᱴᱨᱮᱱ ᱥᱟᱵ ᱦᱩᱭᱩᱜ-ᱟ
ᱥᱟᱵ ᱦᱩᱭᱩᱜᱼᱟ ᱮᱠᱫᱚᱢ,
ᱦᱩ ᱟᱨ ᱥᱩᱨᱟᱹ ᱛᱟᱲᱟᱢ ᱛᱮᱦᱚᱸᱢ ᱪᱟᱞᱟᱣ ᱫᱟᱲᱮᱭᱟᱜ ᱡᱩ ᱜᱟᱹᱰᱤ ᱠᱚ ᱵᱟᱭᱤᱠ ᱠᱚ ᱵᱟᱝ ᱛᱟᱦᱮᱸ ᱥᱟᱭᱠᱮᱞ ᱠᱚ ᱵᱟᱝ ᱛᱟᱦᱮᱱᱟ,
ᱦᱳᱭ ᱦᱳᱭ
ᱤᱱᱟᱹᱜ ᱚᱠᱟᱨᱮ ᱚᱠᱚᱭᱟᱜ ᱵᱷᱟᱜᱚ ᱛᱟᱦᱮᱱᱟ ᱦᱳᱭ ᱠᱟᱱᱟ ᱥᱮ ᱵᱟᱝ? ᱦᱩᱸ ᱦᱩᱭ ᱠᱟᱱᱟ ᱵᱤᱴᱤ ᱦᱩᱭ ᱚᱭᱛᱚ ᱯᱟᱸᱪ ᱪᱷᱚ ᱢᱟᱥ ᱦᱩᱭ ᱠᱟᱱᱟ᱾ ᱟᱪᱪᱷᱟ ᱟᱪᱪᱷᱟ ᱦᱩᱸ᱾ ᱦᱩᱸ ᱛᱟᱦᱚᱞᱮ ᱮᱠᱷᱚᱱ ᱫᱚ ᱯᱟᱲᱦᱟᱣ ᱵᱟᱲᱟ ᱦᱩᱭᱩᱜ ᱠᱟᱱᱟ ᱥᱮ? ᱮᱢᱱᱤ ᱜᱮ, ᱜᱚᱝᱠᱮ ᱟᱹᱞᱤᱧ ᱛᱮᱫᱚ ᱯᱟᱲᱦᱟᱣ ᱠᱚᱫᱚ ᱞᱤᱧ ᱢᱩᱪᱟᱹᱫ ᱟᱠᱟᱫᱟᱞᱤᱧ ᱦᱚᱸ, ᱢᱩᱪᱟᱹᱫ ᱠᱟᱱᱟ ᱵᱟᱝ?
ᱦᱳᱭ ᱦᱳᱭ
ᱚ ᱴᱷᱤᱠ ᱜᱮᱭᱟ, ᱠᱟᱹᱢᱤ ᱡᱚᱝ ᱦᱩᱭᱩᱜ ᱦᱮᱸ ᱡᱤᱭᱚᱱ ᱛᱚ ᱠᱷᱟᱸᱰᱟᱣ ᱞᱟᱜᱟᱭ᱾ ᱦᱮᱸ ᱯᱚᱭᱥᱟ ᱵᱟᱠᱷᱟᱡ ᱫᱚ ᱵᱟᱝ ᱠᱷᱟᱸᱰᱟᱜᱼᱟ᱾ ᱦᱳᱭ ᱦᱮᱸ ᱯᱚᱭᱥᱟ ᱫᱚ ᱯᱨᱚᱛᱤ ᱢᱩᱦᱩᱨᱛᱚ ᱫᱚᱨᱠᱟᱨ ᱜᱮᱭᱟ ᱥᱮ ᱵᱟᱠᱷᱟᱡ ᱫᱚ, ᱵᱟᱢ ᱪᱟᱞᱟᱣ ᱫᱟᱲᱮᱭᱟᱜ ᱚᱠᱟ ᱛᱮᱜᱮ᱾ ᱡᱟᱦᱟᱸ ᱥᱮᱫ ᱜᱮᱢ ᱪᱟᱞᱟᱣ ᱦᱮᱸ ᱦᱮᱸ ᱦᱮᱸ
ᱦᱮ ᱯᱚᱭᱥᱟ
ᱯᱚᱭᱥᱟ ᱠᱟᱹᱢᱤ ᱞᱟᱹᱠᱛᱤ ᱠᱟᱱᱟ ᱯᱚᱭᱥᱟ ᱦᱮᱸ ᱟᱨ ᱚᱱᱟ ᱞᱟᱹᱜᱤᱫ ᱛᱮ ᱛᱚ ᱡᱚᱛᱚ ᱦᱚᱲ ᱜᱮ ᱢᱮᱱᱟᱜ ᱵᱟᱝ ᱯᱚᱭᱥᱟ ᱨᱳᱡᱽᱜᱟᱨ ᱞᱟᱹᱜᱤᱫ ᱜᱮ, ᱦᱩᱸ ᱦᱩᱸ ᱵᱟᱝ ᱛᱟᱦᱮᱸᱱ ᱠᱷᱟᱱ ᱮᱴᱠᱮᱴᱚᱬᱮ ᱜᱮ ᱯᱟᱲᱦᱟᱣ᱾ ᱦᱩᱸ ᱫᱩᱠ ᱥᱩᱢᱚᱭ ᱨᱮ ᱡᱚᱛᱚ ᱦᱚᱲ ᱵᱟᱝᱠᱚ ᱮᱢ ᱞᱟᱹᱜᱤᱫ ᱟᱨ
ᱦᱳᱭ ᱦᱳᱭ
ᱫᱩᱠ ᱨᱮᱜᱮᱡ ᱛᱚ ᱵᱟᱝ ᱠᱚ ᱮᱢ ᱞᱟᱹᱜᱤᱛᱚᱜ ᱟ ᱜᱚᱢᱠᱮ᱾ ᱦᱮᱸ ᱱᱤᱡᱮᱨᱟᱜ ᱥᱚᱢᱵᱚᱞ ᱵᱟᱝ ᱛᱟᱦᱮᱱ ᱠᱷᱟᱡ ᱫᱚ ᱢᱤᱪᱷᱟᱹ ᱜᱮᱭᱟ᱾